ᱜᱟᱢᱠᱮ ᱟᱸᱡᱚᱢᱚᱜ
ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱚᱸ ᱞᱟᱹᱭᱮᱫ ᱛᱟᱞᱟᱝ ᱟᱹᱧ ᱱᱚᱜᱼᱚᱭ ᱱᱤᱛᱚᱜ ᱛᱤᱥ ᱡᱩᱱ ᱦᱩᱞ ᱢᱟᱦᱟ ᱦᱚᱸ ᱥᱟᱢᱟᱝ ᱨᱮ ᱥᱮᱴᱮᱨ ᱦᱤᱡᱩᱜ ᱠᱟᱱᱟ
ᱦᱮᱸ
ᱦᱳᱭ ᱟᱨ ᱛᱤᱨᱤᱥ ᱡᱩᱱ ᱦᱩᱞ ᱢᱟᱦᱟ ᱨᱮ ᱟᱵᱚ ᱨᱮᱱ ᱵᱤᱨ ᱵᱟᱱᱴᱟ ᱥᱤᱫᱷᱩ ᱠᱟᱱᱦᱩ ᱛᱟᱠᱤᱱ ᱪᱮᱫ ᱠᱷᱟᱹᱛᱤᱨ ᱠᱤᱱ ᱦᱩᱞ ᱞᱮᱼᱟ ᱛᱤᱱᱟᱹᱜ ᱥᱟᱞ ᱨᱮ ᱠᱤᱱ ᱦᱩᱞ ᱞᱮᱼᱟ ᱟᱨ ᱱᱚᱣᱟ ᱦᱩᱞ ᱦᱩᱭ ᱠᱟᱛᱮᱜ ᱱᱟ ᱟᱵᱚ ᱥᱟᱱᱛᱟᱲ ᱠᱚ ᱪᱮᱫ ᱞᱟᱵᱷ ᱵᱚᱱ ᱧᱟᱢ ᱠᱟᱫᱟ ᱱᱚᱣᱟ ᱞᱟᱹᱭ ᱛᱟᱞᱟᱝ ᱢᱮᱥᱮ
ᱦᱮᱸ ᱦᱩᱞ ᱢᱟᱦᱟ ᱠᱚᱨᱟᱜ ᱦᱩᱭ ᱞᱮᱫ ᱜᱮᱭᱟ ᱠᱤᱱ ᱥᱮ ᱥᱟᱯᱲᱟᱣ ᱫᱟᱠᱤᱱ ᱟᱹᱰᱤ ᱫᱤᱱ ᱠᱷᱚᱱ ᱜᱮ ᱚᱱᱟ ᱫᱚ ᱞᱟᱦᱟ ᱛᱮ ᱡᱟᱦᱟᱸ ᱵᱚᱱ ᱵᱟᱲᱟᱭᱮᱫ ᱛᱟᱦᱮᱸ ᱠᱟᱱᱟ ᱟᱨᱠᱤ ᱡᱟᱦᱟᱸ ᱵᱟᱲᱟᱭᱚᱜ ᱠᱟᱱᱟ ᱩᱱ ᱚᱠᱛᱚ ᱢᱟ ᱥᱮᱫᱟᱭ ᱫᱚ ᱥᱟᱱᱛᱟᱲ ᱠᱚᱫᱚ ᱡᱟᱦᱟᱸ ᱠᱚ ᱛᱟᱦᱮᱸ ᱠᱟᱱᱟ ᱟᱠᱚ ᱟᱠᱚ ᱛᱮᱜᱮ ᱟᱠᱚ ᱛᱟᱞᱟ ᱨᱮᱠᱚ ᱛᱟᱦᱮᱸ ᱠᱟᱱᱟ ᱩᱱᱫᱚ ᱮᱴᱟᱜ ᱠᱚ ᱥᱟᱶ ᱩᱱᱟᱹᱜ ᱥᱮ ᱡᱚᱯᱲᱟᱣ ᱵᱟᱝ ᱠᱚ ᱛᱟᱦᱮᱸ ᱠᱟᱱᱟ ᱥᱟᱱᱛᱟᱲ ᱫᱚ ᱵᱷᱮᱜᱟᱨ ᱟᱠᱚ ᱟᱞᱟᱫᱟ ᱥᱮ ᱱᱚᱝᱠᱟ ᱟᱹᱛᱳ ᱵᱟᱸᱫᱷᱟᱣ ᱠᱟᱛᱮᱫ ᱠᱚ ᱛᱟᱦᱮᱱ ᱠᱟᱱ ᱛᱟᱦᱮᱸᱜᱼᱟ ᱟᱠᱚ ᱟᱠᱚ ᱴᱷᱟᱶ ᱨᱮ ᱟᱨᱠᱤ ᱤᱱᱟᱹ ᱛᱟᱭᱱᱚᱢ ᱡᱟᱦᱟᱸ ᱧᱮᱞ ᱞᱮᱱᱟ ᱤᱱᱟᱹ ᱛᱟᱭᱱᱚᱢ ᱟᱵᱚ ᱫᱷᱤᱨᱮ ᱫᱷᱤᱨᱮ ᱱᱚᱜᱼᱚᱭ ᱮᱴᱟᱜ ᱢᱟᱱᱮ ᱟᱵᱚ ᱠᱚ ᱢᱩᱫᱽ ᱨᱚᱦᱚ ᱡᱟᱦᱟᱸᱭ ᱯᱟᱦᱟᱲᱤᱭᱟᱹ ᱠᱚ ᱠᱚ ᱛᱟᱦᱮᱸ ᱠᱟᱱᱟ ᱟᱨᱠᱤ ᱩᱱ ᱚᱠᱛᱚ ᱨᱮ ᱮᱠᱷᱚᱱ ᱦᱚᱸ ᱡᱟᱹᱱᱤᱡ ᱪᱚ ᱢᱮᱱᱟᱜ ᱠᱚᱜᱮᱭᱟ ᱠᱚᱢ ᱵᱮᱥᱤ ᱫᱚ ᱟᱨᱠᱤ ᱩᱱᱠᱩ ᱥᱟᱶ ᱜᱮ ᱦᱳᱭᱛᱚ ᱠᱤᱪᱷᱩ ᱚᱱᱟ ᱤᱭᱟᱹ ᱵᱟᱲᱟ ᱦᱩᱭᱩᱜ ᱦᱩᱭᱩᱜ ᱠᱟᱱ ᱛᱟᱦᱮᱸᱜᱼᱟ ᱩᱱ ᱚᱠᱛᱚ ᱠᱷᱟᱹᱯᱟᱹᱨᱤᱭᱟ ᱥᱮ ᱛᱟᱯᱟᱢ ᱡᱟᱦᱟᱱᱤᱭᱟᱹ ᱠᱟᱱ ᱟᱵᱚ ᱫᱚ ᱥᱟᱱᱛᱟᱲ ᱠᱚᱫᱚ ᱯᱟᱹᱦᱤᱞ ᱠᱷᱚᱱ ᱜᱮ ᱡᱟᱦᱟᱸ ᱫᱚ ᱠᱷᱟᱹᱴᱟᱹᱱᱤ ᱠᱟᱛᱮ ᱥᱮ ᱠᱷᱟᱴᱟᱣ ᱠᱟᱛᱮ ᱩᱱᱠᱩ ᱫᱚ ᱟᱠᱚ ᱞᱮᱠᱟ ᱟᱨᱡᱟᱣ ᱠᱟᱛᱮ ᱠᱚ ᱛᱟᱦᱮᱱ ᱠᱟᱱ ᱛᱟᱦᱮᱸᱜᱼᱟ ᱢᱚᱡᱽ ᱛᱮ ᱟᱠᱚ ᱞᱮᱠᱟ ᱠᱟᱹᱢᱤ ᱠᱟᱹᱥᱱᱤ ᱠᱟᱛᱮᱫ ᱡᱤᱭᱚᱱ ᱠᱚ ᱠᱷᱟᱸᱰᱟᱣᱮᱫ ᱛᱟᱦᱮᱸᱜᱼᱟ ᱱᱚᱛᱮ ᱱᱟᱯᱟᱭ ᱛᱮᱠᱚ ᱛᱟᱦᱮᱱ ᱠᱟᱱ ᱛᱟᱦᱮᱸᱜᱼᱟ ᱢᱮᱱ ᱠᱷᱟᱱ ᱚᱱᱟ ᱧᱮᱞ ᱠᱟᱛᱮ ᱞᱟᱦᱟ ᱫᱚᱠᱩ ᱯᱟᱦᱟᱲᱤᱭᱟᱹ ᱠᱚ ᱡᱟᱦᱟᱸ ᱠᱚ ᱛᱟᱦᱮᱸ ᱠᱟᱱᱟ ᱩᱱᱠᱩ ᱟᱵᱚ ᱛᱟᱞᱟ ᱨᱮ ᱚᱱᱠᱟ ᱠᱚ ᱢᱟᱱᱮ ᱢᱟᱱᱮ ᱧᱮᱞᱮᱫ ᱵᱚᱱ ᱛᱟᱦᱮᱸᱜᱼᱟ ᱥᱟᱱᱛᱟᱲ ᱠᱚᱫᱚ ᱚᱱᱠᱟ ᱵᱷᱟᱜᱮ ᱢᱮᱫ ᱛᱮᱫᱚ ᱵᱟᱝ ᱠᱚ ᱧᱮᱞᱮᱫ ᱠᱚ ᱛᱟᱦᱮᱸᱜᱼᱟ ᱥᱮ ᱵᱟᱝ ᱥᱟᱱᱛᱟᱲᱟᱜ ᱛᱤᱱᱟᱹᱜ ᱧᱮᱞ ᱛᱮ ᱩᱱᱠᱩ ᱮᱠᱫᱚᱢ ᱱᱟᱥᱮ ᱦᱚᱸ ᱠᱩᱥᱤ ᱵᱟᱝ ᱠᱚ ᱟᱹᱭᱠᱟᱹᱣᱮᱫ ᱛᱟᱦᱮᱸᱜ-ᱟ ᱟᱫᱚ ᱩᱱᱠᱩ ᱥᱟᱶ ᱫᱚ ᱜᱷᱟᱱᱮ ᱦᱩᱭᱩᱜ ᱠᱟᱱ ᱛᱟᱦᱮᱸᱫ ᱜᱮ ᱛᱟᱵᱚᱱᱟ ᱟᱵᱚᱱᱟᱜ ᱮᱣ ᱠᱷᱟᱹᱯᱟᱹᱨᱤ ᱤᱱᱟᱹ ᱛᱟᱭᱱᱚᱢ ᱟᱫᱚ ᱛᱟᱨᱯᱚᱨ ᱡᱚᱠᱷᱚᱱ ᱵᱷᱟᱨᱚᱛ ᱫᱤᱥᱚᱢ ᱨᱮᱠᱚ ᱦᱮᱡ ᱱᱟ ᱟᱨᱠᱤ ᱱᱤᱥᱚᱱᱟᱨᱤ ᱠᱚ ᱟᱨᱠᱤ ᱤᱱᱟᱹ ᱛᱟᱭᱱᱚᱢ ᱫᱚ ᱩᱱᱠᱩ ᱦᱚᱸ ᱯᱟᱭᱞᱟᱹ ᱫᱚ ᱢᱚᱡᱽ ᱜᱮᱠᱚ ᱢᱮᱥᱟ ᱵᱟᱲᱟᱜ ᱠᱟᱱ ᱛᱟᱦᱮᱸᱜᱼᱟ ᱥᱮ ᱩᱱᱠᱩᱣᱟᱜ ᱡᱟᱦᱟᱸ ᱟᱪᱟᱨ ᱵᱮᱵᱚᱦᱟᱨ ᱢᱚᱡᱽ ᱜᱮ ᱛᱟᱦᱮᱸ ᱠᱟᱱ ᱛᱟᱠᱚᱣᱟ ᱯᱟᱹᱭᱞᱟᱹ ᱯᱟᱹᱭᱞᱟᱹ ᱫᱚ ᱤᱱᱟᱹ ᱛᱟᱭᱚᱢ ᱡᱟᱦᱟᱸ ᱧᱮᱞᱚᱜᱚᱜ ᱠᱟᱱᱟ ᱩᱱᱠᱩ ᱫᱚ ᱢᱤᱫ ᱦᱤᱥᱟᱹᱵ ᱛᱮ ᱧᱮᱞ ᱞᱮᱠᱷᱟᱱ ᱩᱱᱠᱩ ᱡᱟᱦᱟᱸ ᱛᱤᱱᱟᱹᱜ ᱵᱟᱝ ᱟᱵᱚ ᱪᱮᱛᱟᱱ ᱨᱮ ᱚ ᱚᱛᱛᱟᱪᱟᱨ ᱠᱚ ᱪᱟᱞᱟᱣ ᱟᱠᱟᱜᱼᱟ ᱢᱮᱱᱠᱷᱟᱱ ᱩᱱᱠᱩ ᱠᱷᱚᱱ ᱡᱟᱹᱥᱛᱤ ᱱᱚᱣᱟ ᱫᱤᱥᱚᱢ ᱨᱮᱱ ᱡᱟᱦᱟᱸᱭ ᱠᱚ ᱛᱟᱦᱮᱸ ᱠᱟᱱᱟ ᱟᱨᱠᱤ ᱢᱟᱨᱟᱝ ᱢᱟᱨᱟᱝ ᱡᱚᱢᱤᱫᱟᱨ ᱠᱚ ᱟᱨᱠᱤ ᱥᱮ ᱱᱚᱣᱟ ᱴᱚᱴᱷᱟ ᱠᱚᱨᱮᱱ ᱡᱟᱦᱟᱸᱭ ᱫᱟᱭᱤᱠᱛᱚ ᱨᱮᱠᱚ ᱛᱟᱦᱮᱸ ᱠᱟᱱᱟ ᱩᱱᱠᱩ ᱢᱟᱛᱚ ᱡᱟᱹᱥᱛᱤ ᱫᱚ ᱵᱟᱝ ᱠᱚ ᱦᱮᱡ ᱞᱮᱱᱟ ᱩᱱᱠᱩ ᱫᱚ ᱚᱞᱯᱚ ᱥᱚᱢᱩᱝ ᱠᱚ ᱦᱮᱡ ᱟᱠᱟᱱᱟ ᱮᱱᱠᱷᱟᱱ ᱱᱚᱰᱮᱱ ᱡᱟᱦᱟᱸᱭ ᱠᱚ ᱛᱟᱦᱮᱸ ᱠᱟᱱᱟ ᱩᱱᱠᱩ ᱜᱮ ᱟᱵᱚ ᱪᱮᱛᱟᱱ ᱨᱮ ᱱᱟᱦᱟᱪᱟᱨ ᱫᱚ ᱡᱟᱹᱥ ᱛᱤ ᱠᱚ ᱪᱟᱞᱟᱣ ᱟᱠᱟᱜᱼᱟ ᱟᱨᱠᱤ ᱤᱱᱟᱹ ᱠᱷᱟᱹᱛᱤᱨ ᱩᱱᱠᱩ ᱚᱱᱟ ᱧᱮᱞ ᱛᱮ ᱥᱮ ᱡᱟᱹᱥᱛᱤ ᱡᱟ. ᱥᱛᱤ ᱟᱵᱚᱴᱷᱮᱱ ᱠᱷᱚᱱ ᱠᱷᱟᱡᱽᱱᱟ ᱠᱚ ᱠᱚᱨ ᱠᱚ ᱟᱫᱟᱭᱮᱫ ᱛᱟᱦᱮᱸᱫᱼᱟ ᱡᱟᱦᱟᱸ ᱛᱤᱱᱟᱹᱜ ᱦᱟᱸᱰᱮ ᱠᱷᱚᱱ ᱠᱚ ᱵᱷᱮᱡᱟ ᱟᱠᱟᱫ ᱠᱚᱣᱟ ᱥᱮ ᱛᱟᱦᱮᱸ ᱞᱮᱱ ᱠᱷᱟᱱ ᱦᱮᱸ ᱮᱢ ᱢᱟ ᱮᱢ ᱛᱮᱜᱮ ᱦᱩᱭᱩᱜᱼᱟ ᱾ ᱠᱷᱟᱡᱽᱱᱟ ᱠᱚᱨ ᱠᱚᱫᱚ ᱢᱮᱱᱠᱷᱟᱱ ᱡᱟᱹᱥᱛᱤ ᱡᱟᱹᱥᱛᱤ ᱠᱚ ᱠᱷᱭᱮᱛ ᱛᱟᱦᱮᱸ ᱠᱟᱱᱟ ᱟᱨᱠᱤ ᱱᱚᱸᱰᱮ ᱨᱮᱱ ᱢᱚᱦᱟᱡᱚᱱ ᱡᱚᱢᱤᱫᱟᱨ ᱠᱚ ᱟᱫᱚ ᱚᱱᱟ ᱠᱷᱟᱹᱛᱤᱨ ᱜᱮ ᱡᱟᱦᱟᱸ ᱢᱮᱱ ᱩᱫᱽᱫᱮᱥᱚ ᱠᱟᱱᱟ ᱚᱱᱟ ᱠᱷᱟᱹᱛᱤᱨ ᱜᱮ ᱞᱟᱹᱲᱦᱟᱹᱭ ᱫᱚ ᱥᱮ ᱚᱱᱟᱵᱚ ᱪᱮᱛᱟᱱ ᱨᱮ ᱡᱟᱦᱟᱸ ᱱᱟᱦᱟᱪᱟᱨ ᱥᱮ ᱟᱵᱚ ᱠᱷᱚᱱ ᱚᱱᱮ ᱡᱟᱹᱥᱛᱤ ᱡᱟᱹᱥᱛᱤ ᱠᱷᱡᱤᱱᱟᱟ ᱫ ᱟᱨᱡ ᱼᱼ ᱡᱩᱫᱤ ᱵᱟᱢ ᱮᱢ ᱫᱟᱲᱮᱭᱟᱜ ᱠᱟᱱᱟ ᱛᱚᱠᱷᱚᱱ ᱫᱚ ᱟᱠᱚ ᱟᱵᱚ ᱚᱲᱟᱜ ᱨᱮᱱ ᱡᱟᱦᱟᱸ ᱟᱭᱳ ᱦᱚᱲ ᱩᱱᱠᱩ ᱪᱮᱛᱟᱱ ᱨᱮ ᱵᱟᱹᱲᱤᱡ ᱱᱟᱦᱟᱪᱟᱨ ᱪᱟᱞᱟᱜ ᱠᱟᱱ ᱛᱟᱦᱮᱸᱜ ᱥᱟᱶᱛᱮ ᱚᱲᱟᱜ ᱨᱮᱱ ᱡᱟᱦᱟᱸ ᱛᱤᱱᱟᱹᱜ ᱵᱚᱱ ᱟᱥᱩᱞ ᱥᱤᱢ ᱢᱮᱨᱚᱢ ᱰᱟᱝᱨᱤ ᱡᱟᱦᱟᱸ ᱵᱚᱱ ᱟᱹᱥᱩᱞ ᱵᱟᱲᱟ ᱟᱠᱟᱫ ᱠᱚᱣᱟ ᱩᱱᱠᱩᱠᱚ ᱤᱫᱤᱭᱮᱫ ᱠᱚ ᱛᱟᱦᱮᱸᱜᱼᱟ ᱚᱡᱚᱱ ᱠᱚ ᱡᱩᱫᱤ ᱟᱢ ᱚᱱᱟ ᱟᱨ ᱞᱟᱦᱟ ᱛᱮᱢᱟ ᱥᱟᱱᱛᱟᱲ ᱠᱚ ᱡᱩᱫᱤ ᱪᱟᱥ ᱵᱷᱟᱹᱜᱤ ᱴᱷᱤᱠ ᱵᱟᱝ ᱦᱩᱭ ᱞᱮᱱ ᱛᱟᱠᱚᱣᱟ ᱥᱮ ᱡᱟᱦᱟᱸ ᱨᱮ ᱠᱟᱹᱡ ᱟᱱᱟᱴ ᱯᱟᱲᱟᱣᱮᱱ ᱛᱟᱠᱚᱣᱟ ᱛᱟᱦᱚᱞᱮ ᱠᱩ ᱡᱚᱢᱤᱫᱟᱨ ᱢᱟᱡᱚᱠᱟᱨ ᱴᱷᱮᱱᱜᱮ ᱥᱮᱱ ᱠᱟᱛᱮᱫ ᱟᱵᱚ ᱫᱚ ᱠᱤᱪᱷᱩᱜᱟᱱ ᱡᱟᱦᱟᱱᱟᱜ ᱜᱮᱵᱚᱱ ᱟᱹᱜᱩᱭᱮᱫ ᱛᱟᱦᱮᱸᱜ ᱦᱩᱲᱩ ᱪᱟ ᱦᱩᱲᱩ ᱵᱚᱱ ᱪᱟᱣᱞᱮ ᱵᱚᱱ ᱟᱹᱜᱩᱭᱮᱫ ᱛᱟᱦᱮᱸᱜᱼᱟ ᱾ ᱮᱱᱠᱷᱟᱱ ᱚᱱᱟᱜᱮ ᱟᱫᱚ ᱢᱤᱫ ᱫᱷᱟᱣ ᱟᱹᱜᱩ ᱞᱮᱠᱷᱟᱱ ᱟᱫᱚ ᱚᱸᱰᱮ ᱠᱷᱚᱱ ᱫᱚ ᱟᱠᱚᱣᱟᱜ ᱠᱷᱟᱛᱟ ᱠᱷᱚᱱ ᱫᱚ ᱛᱤᱥ ᱦᱚᱸ ᱵᱟᱝ ᱥᱳᱫᱷᱚᱜ ᱠᱟᱱ ᱛᱟᱦᱮᱸ ᱠᱟᱱᱟ ᱚᱱᱮ ᱡᱮ ᱢᱤᱫ ᱫᱷᱟᱣ ᱵᱚᱱ ᱟᱹᱜᱩᱭᱟ ᱟᱫᱚ ᱚᱱᱟᱜᱮ ᱫᱤᱱᱮᱨ ᱫᱤᱱ ᱟᱨ ᱡᱮᱦᱮᱛᱩ ᱥᱟᱱᱛᱟᱲ ᱠᱚᱫᱚ ᱚᱞᱚᱜ ᱯᱟᱲᱦᱟᱣ ᱫᱚ ᱵᱟᱝ ᱠᱚ ᱵᱟᱲᱟᱭ ᱛᱟᱦᱮᱸ ᱠᱟᱱᱟ ᱾ ᱚᱱᱟᱛᱮ ᱟᱠᱚ ᱦᱤᱥᱟᱹᱵᱽ ᱵᱟᱝᱠᱚ ᱵᱩᱡ ᱫᱟᱲᱮᱭᱟᱜᱼᱟ ᱡᱮ ᱛᱤᱱᱟᱹᱜ ᱞᱮ ᱟᱹᱜᱩ ᱞᱮᱫᱟ ᱟᱨ ᱛᱤᱱᱟᱹᱜ ᱮᱢ ᱦᱩᱭᱩᱜᱼᱟ ᱥᱩᱫ ᱫᱚ ᱥᱩᱫ ᱛᱤᱱᱟᱹᱜ ᱥᱳᱫᱷ ᱦᱩᱭᱩᱜ ᱛᱟᱵᱚᱱᱟ ᱚᱱᱟ ᱫᱚ ᱵᱟᱝᱠᱚ ᱵᱟᱰᱟᱭ ᱫᱟᱲᱮ ᱛᱟᱦᱮᱫ ᱟᱫᱚ ᱚᱱᱟᱱᱟᱜ ᱥᱮᱨᱢᱟᱠᱤᱭᱟᱹ ᱥᱮᱨᱢᱟ ᱥᱮ ᱯᱤᱲᱦᱤ ᱛᱟᱭᱚᱢ ᱯᱤᱲᱦᱤ ᱦᱚᱸ ᱚᱱᱟ ᱫᱚ ᱵᱟᱝ ᱪᱟᱵᱟᱜ ᱠᱟᱱ ᱛᱟᱦᱮᱸᱜᱼᱟ ᱡᱮᱱᱚ ᱵᱟᱵᱟ ᱠᱚ ᱮᱢ ᱟᱹᱜᱩ ᱟᱠᱟᱫᱟ ᱵᱟᱵᱟ ᱛᱟᱠᱚ ᱟᱨ ᱩᱱᱤ ᱜᱤᱫᱽᱨᱟᱹ ᱦᱚᱸ ᱮᱢ ᱟᱜᱩ ᱦᱩᱭᱩᱜ ᱠᱟᱱ ᱛᱮ ᱱᱚᱝᱠᱟ ᱢᱮᱱ ᱠᱟᱨᱚᱱ ᱫᱚ ᱡᱟᱦᱟᱸ ᱵᱚᱱ ᱧᱮᱞ ᱫᱟᱲᱮᱭᱟᱜᱼᱟ ᱱᱤᱭᱟᱹᱴᱟᱜ ᱜᱮ ᱟᱨᱠᱤ ᱾
ᱦᱳᱭ ᱟᱫᱚ ᱩᱱᱠᱩ ᱡᱟᱦᱟᱸᱭ ᱤᱝᱨᱮᱡᱽ ᱠᱚ ᱦᱮᱡ ᱞᱮᱱᱟ ᱟᱨ ᱱᱚᱸᱰᱮᱱ ᱠᱚ ᱡᱚᱢᱤᱱᱫᱟᱨ ᱠᱚ ᱠᱚ ᱟᱫᱚ ᱩᱱᱠᱩ ᱴᱷᱮᱱ ᱠᱷᱚᱡ ᱟᱵᱚ ᱟᱵᱚᱨᱮᱱ ᱥᱟᱱᱛᱟᱲ ᱦᱚᱯᱚᱱ ᱡᱚᱢᱟᱜ ᱧᱩᱣᱟᱜ ᱠᱚ ᱟᱹᱜᱩᱭᱮᱫ ᱠᱟᱱ ᱛᱟᱦᱮᱱᱟ ᱯᱷᱚᱥᱚᱞ ᱟᱱᱟ ᱟᱫᱚ ᱟᱨ ᱚᱱᱟ ᱨᱮᱭᱟᱜ ᱥᱩᱫᱽ ᱟᱵᱚ ᱥᱟᱱᱛᱟᱲ ᱠᱚᱠᱚ ᱮᱢᱮᱫ ᱠᱟᱱ ᱛᱟᱦᱮᱱ ᱜᱮᱭᱟ ᱟᱫᱚ ᱟᱨ ᱛᱤᱱᱟᱹᱝ ᱛᱮᱠᱚ ᱮᱢ ᱫᱟᱲᱮᱭᱟᱜ ᱠᱟᱱ ᱛᱟᱦᱮᱱᱟ ᱛᱤᱱᱟᱹᱝ ᱪᱚ ᱵᱟᱝ ᱟᱨ ᱚᱱᱟ ᱦᱤᱥᱟᱹᱵᱽ ᱢᱚᱡ ᱛᱮ ᱦᱚᱸ ᱵᱟᱝᱠᱚ ᱵᱟᱰᱟᱭ ᱠᱟᱱᱫ ᱛᱟᱦᱮᱱᱟ ᱛᱤᱱᱟᱹᱜ ᱥᱩᱫ ᱦᱩᱭᱩᱜ ᱠᱟᱱᱟ ᱛᱤᱱᱟᱹᱜ ᱵᱟᱝ ᱪᱮᱫᱟᱜ ᱥᱮ ᱥᱮ ᱟᱵᱚᱨᱮᱱ ᱢᱟᱛᱚ ᱚᱞ ᱯᱟᱲᱦᱟᱣ ᱢᱟᱛᱚ ᱵᱟᱝᱠᱚ ᱛᱟᱦᱮᱸ ᱠᱟᱱᱟ ᱾ ᱩᱱ ᱥᱚᱢᱚᱭ ᱢᱟᱛᱚ ᱪᱤᱠᱟᱹ ᱯᱟᱲᱦᱟᱜ ᱟᱢ ᱱᱚᱝᱠᱟ ᱜᱮ ᱦᱟᱱᱟᱣᱟ ᱦᱟᱨᱠᱮᱛ ᱥᱟᱥᱮᱛ ᱨᱮᱱᱟᱜ ᱱᱟᱦᱟᱪᱟᱨ ᱛᱮᱜᱮ ᱢᱟᱛᱚ ᱫᱤᱱ ᱠᱷᱮᱢᱟᱣ ᱠᱟᱱᱟᱱ ᱛᱟᱦᱮᱱᱟ ᱦᱳᱭ ᱟᱫᱚ ᱚᱱᱠᱟ ᱞᱮᱠᱟ ᱛᱮᱜᱮ ᱱᱚᱝᱠᱟᱜ ᱜᱮ ᱦᱳ ᱟᱫᱚ ᱛᱷᱚᱲᱟ ᱜᱟᱱ ᱟᱨᱚᱸ ᱞᱟᱦᱟ ᱥᱮᱫ ᱞᱟᱹᱭ ᱛᱟᱞᱟ ᱢᱮ ᱟᱹᱰᱤ ᱵᱷᱟᱹᱜᱤ ᱜᱮ ᱯᱩᱥᱴᱟᱹᱣ ᱥᱟᱹᱦᱤᱡ ᱜᱮᱢ ᱞᱟᱹᱭᱮᱫ ᱠᱟᱱ ᱛᱞᱟᱮᱝ ᱟᱫᱚ ᱛᱷᱚᱲᱟ ᱜᱟᱱ ᱟᱨᱦᱚᱸ ᱞᱟᱦᱟ ᱥᱮᱫ ᱞᱟᱹᱭ ᱛᱟᱝ ᱢᱮ ᱡᱮ ᱛᱤᱱᱟᱹᱜ ᱥᱟᱞᱨᱮ ᱟᱫᱚ ᱦᱩᱞ ᱦᱩᱭ ᱞᱮᱱᱟ
ᱟᱪᱪᱷᱟ ᱟᱪᱪᱷᱟ ᱦᱳᱭ ᱟᱫᱚ ᱱᱚᱝᱠᱟ ᱜᱮ ᱫᱤᱱᱟᱹᱢ ᱫᱤᱱ ᱱᱚᱝᱠᱟ ᱜᱮ ᱪᱟᱞᱟᱜ ᱠᱟᱱ ᱛᱟᱦᱮᱸᱼᱟ ᱛᱟᱯᱚᱨ ᱚᱱᱠᱟ ᱪᱟᱞᱟᱣ ᱪᱟᱞᱟᱣᱮᱱ ᱠᱷᱟᱱ ᱨᱮᱱ ᱡᱟᱦᱟᱸᱭ ᱵᱤᱨ ᱵᱟᱱᱴᱟ ᱩᱱᱠᱤᱱ ᱥᱤᱫᱷᱩ ᱠᱟᱹᱱᱦᱩ ᱟᱨ ᱪᱟᱸᱫᱽ ᱵᱷᱟᱹᱭᱨᱟᱹᱵᱽ ᱟᱨᱚ ᱠᱚ ᱛᱟᱦᱮᱸ ᱠᱟᱱᱟ ᱥᱟᱶᱛᱮ ᱯᱷᱩᱞᱚ ᱡᱷᱟᱱᱚ ᱟᱨᱠᱤ ᱢᱮᱱ ᱩᱫᱽᱜᱟᱹᱨ ᱫᱚ ᱡᱟᱦᱟᱸ ᱥᱤᱫᱩ ᱠᱟᱹᱱᱩ ᱜᱮ ᱩᱱᱠᱤᱱ ᱜᱮ ᱱᱚᱣᱟ ᱤᱫᱤ ᱠᱟᱛᱮᱫ ᱫᱚ ᱯᱟᱹᱭᱞᱟᱹ ᱠᱤᱱ ᱩᱭᱦᱟᱹᱨ ᱞᱮᱜ-ᱟ ᱥᱮ ᱡᱟᱦᱟᱸ ᱠᱚ ᱞᱟᱹᱭᱟ ᱵᱚᱸᱜᱟ ᱵᱩᱨᱩ ᱴᱷᱮᱱ ᱦᱚᱸ ᱞᱟᱹᱭ ᱞᱮᱠᱷᱟᱱ ᱟᱹᱥᱤᱥ ᱠᱤᱱ ᱧᱟᱢ ᱞᱮᱜᱼᱟ ᱦᱚᱸᱜ-ᱚ ᱱᱚᱣᱟ ᱡᱮ ᱫᱤᱱᱟᱹᱢ ᱫᱤᱱ ᱥᱟᱱᱛᱟᱲ ᱠᱚ ᱪᱮᱛᱟᱱ ᱱᱟᱦᱟᱪᱟᱨ ᱪᱟᱞᱟᱜ ᱠᱟᱱᱟ ᱨᱚᱰᱚᱡ ᱠᱚᱪᱞᱚᱱ ᱪᱟᱞᱟᱜ ᱠᱟᱱᱟ ᱚᱱᱟ ᱧᱮᱞ ᱠᱟᱛᱮᱫ ᱩᱱᱠᱤᱱᱟᱜ ᱢᱚᱱᱮᱨᱮᱦᱚᱸ ᱚᱱᱟ ᱵᱤᱨᱩᱫᱽ ᱞᱟᱹᱜᱤᱫ ᱩᱱᱠᱤᱱᱟᱜ ᱦᱚᱸ ᱢᱚᱱᱮᱨᱮ ᱥᱮ ᱵᱚᱸᱜᱟ ᱵᱩᱨᱩ ᱫᱟᱲᱮ ᱜᱮ ᱮᱢᱟᱜ ᱠᱤᱱᱟᱭ ᱮᱱᱮᱡ ᱟᱵᱚ ᱵᱚᱱ ᱞᱟᱹᱭ ᱫᱟᱲᱮᱭᱟᱜᱼᱟ ᱟᱨᱠᱤ ᱚᱱᱟ ᱠᱷᱟᱹᱛᱤᱨ ᱡᱮ ᱪᱤᱠᱟᱹ ᱛᱮ ᱱᱚᱸᱰᱮ ᱦᱚᱸ ᱵᱚᱱ ᱴᱮᱠᱟᱣ ᱫᱟᱨᱟᱢ ᱫᱟᱲᱮᱭᱟᱜᱼᱟ ᱚᱱᱟᱠᱤᱱ ᱩᱭᱦᱟᱹᱨ ᱵᱷᱟᱵᱽᱱᱟ ᱠᱮᱜᱼᱟ ᱚᱱᱠᱟ ᱛᱚᱵᱚᱱ ᱧᱮᱞ ᱞᱮᱠᱷᱟᱱ ᱟᱨᱚ ᱚᱱᱟ ᱯᱟᱥᱟᱯᱟᱥᱤ ᱟᱹᱰᱤ ᱟᱹᱰᱤᱜᱟᱱ ᱞᱟᱹᱲᱦᱟᱹᱭ ᱦᱩᱭ ᱠᱟᱱᱟ ᱡᱟᱦᱟᱸ ᱵᱚᱱ ᱦᱟᱸᱰᱮ ᱱᱟᱰᱮ ᱠᱚᱨᱮ ᱵᱚᱱ ᱧᱮᱞ ᱫᱟᱲᱮᱭᱟᱜᱼᱟ ᱡᱮᱢᱚᱱ ᱯᱤᱭᱟᱞᱯᱩᱨ ᱞᱟᱹᱲᱦᱟᱹᱭ ᱦᱩᱭ ᱟᱠᱟᱱᱟ ᱚᱱᱟᱦᱚᱸ ᱢᱟᱨᱟᱝ ᱜᱮ ᱥᱟᱶᱛᱮ ᱟᱨᱚ ᱟᱨᱚ ᱡᱟᱦᱟᱸᱭ ᱢᱟᱨᱟᱝ ᱢᱟᱨᱟᱝ ᱢᱮᱱᱟᱜ ᱠᱟᱜ ᱠᱚᱣᱟ ᱢᱟᱱᱮ ᱢᱮᱱ ᱫᱚ ᱩᱱᱠᱤᱱ ᱜᱮᱠᱤᱱ ᱛᱟᱦᱮᱸ ᱠᱟᱱᱟ ᱟᱵᱚᱨᱮᱱ ᱦᱩᱞᱜᱟᱹᱨᱭᱟᱹ ᱫᱚ ᱟᱨᱠᱤ ᱞᱤᱰᱮᱫ ᱛᱟᱦᱮᱸ ᱟᱠᱤᱱ ᱡᱟᱦᱟᱸᱭ ᱟᱨᱠᱤ ᱢᱮᱱᱠᱷᱟᱱ ᱩᱱᱠᱩ ᱥᱟᱶᱛᱮ ᱜᱚᱲᱚ ᱨᱮᱱ ᱫᱚ ᱟᱨᱚ ᱠᱚ ᱛᱟᱦᱮᱸ ᱠᱟᱱᱟ ᱡᱟᱦᱟᱸᱭ ᱥᱮᱢ ᱯᱟᱨᱜᱟᱱᱟ ᱥᱟᱶᱛᱮ ᱟᱨ ᱢᱟᱨᱟᱝ ᱢᱟᱨᱟᱝ ᱚᱱᱠᱟᱱ ᱦᱚᱲ ᱠᱚ ᱛᱟᱦᱮᱸᱠᱟᱱ ᱛᱟᱵᱚᱱᱟ ᱟᱫᱚ ᱩᱱᱠᱩ ᱫᱚ ᱦᱚᱭᱛᱚ ᱩᱱᱟᱹᱜ ᱫᱚ ᱵᱟᱵᱚᱱ ᱩᱭᱦᱟᱹᱨᱮᱫ ᱠᱚᱣᱟ
ᱦᱩᱭ ᱦᱩᱭ
ᱦᱳᱭ ᱦᱳᱭ ᱤᱱᱟᱹ ᱛᱟᱭᱱᱚᱢ ᱡᱟᱦᱟᱸ ᱦᱳᱭᱮᱱᱟ ᱛᱟᱯᱚᱨᱮ ᱫᱚ ᱥᱤᱫᱷᱩ ᱠᱟᱱᱦᱩ ᱠᱤᱱ ᱛᱟᱦᱮᱸ ᱠᱟᱱᱟ ᱩᱱᱠᱤᱱ ᱜᱮᱼᱼ ᱫᱤᱥᱚᱢ ᱫᱤᱥᱚᱢ ᱥᱮ ᱡᱟᱦᱟᱸ ᱠᱚᱨᱮᱜ ᱥᱟᱱᱛᱟᱲ ᱢᱮᱱᱟᱜ ᱠᱚᱣᱟ ᱜᱚᱴᱟᱼᱼ ᱫᱟᱬᱟ ᱠᱟᱛᱮᱫ ᱥᱟᱨᱡᱚᱢ ᱰᱷᱟᱹᱨᱟᱹᱜ ᱜᱤᱱ ᱟᱥᱮᱱ ᱠᱮᱫᱟ᱾ ᱦᱩᱞ ᱥᱮᱜ ᱥᱟᱱᱛᱟᱲ ᱡᱟᱣᱨᱟ ᱵᱟᱠᱷᱨᱟ ᱯᱟᱹᱭᱞᱟᱹ ᱯᱟᱹᱭᱞᱟᱹ ᱢᱟᱛᱚ ᱢᱤᱫᱴᱷᱮᱱ ᱡᱚᱠᱷᱚᱱ ᱚᱱᱟ ᱵᱟᱲᱟᱭᱚᱜ ᱠᱟᱱᱟ ᱡᱮ ᱱᱩᱠᱩ ᱫᱚᱢᱮ ᱠᱚ ᱧᱟᱯᱟᱢ ᱠᱟᱱᱟ ᱚᱱᱟ ᱠᱟᱹᱛᱤᱨᱼᱼ ᱩᱱ ᱚᱠᱛᱚ ᱧᱟᱯᱟᱢ ᱵᱟᱝᱠᱚ ᱧᱟᱯᱟᱢ ᱦᱚᱪᱚᱣᱟᱠᱚ ᱠᱟᱱ ᱛᱮᱦᱮᱸᱜ-ᱟ ᱚᱱᱟᱛᱮ ᱧᱤᱫᱟᱹ ᱧᱩᱛᱟᱹᱼᱼ ᱡᱟᱦᱟᱸ ᱠᱚ ᱟᱨᱠᱤ ᱧᱮᱯᱮᱞ ᱠᱟᱱ ᱛᱟᱦᱮᱸᱜ-ᱟ ᱤᱱᱟᱹ ᱛᱟᱭᱱᱚᱢᱼᱼ ᱜᱚᱴᱟ ᱠᱤᱱ ᱟᱥᱮᱱ ᱵᱟᱲᱟ ᱠᱮᱜ-ᱟ ᱥᱟᱨᱡᱚᱢ ᱰᱷᱟᱹᱨᱣᱟᱹᱜ ᱛᱟᱨᱯᱚᱨ ᱤᱱᱟᱹ ᱛᱟᱭᱚᱢ ᱛᱮ ᱥᱟᱱᱛᱟᱲ ᱠᱚᱦᱚᱸ ᱟᱠᱚ ᱟᱠᱚ ᱛᱮ ᱵᱷᱤᱛᱤᱨ ᱵᱷᱤᱛᱤᱨ ᱛᱮᱠᱚ ᱵᱩᱡᱷᱟᱹᱣ ᱠᱮᱜ-ᱟ ᱥᱮ ᱱᱚᱶᱟ ᱮᱱᱟᱜ ᱠᱟᱛᱷᱟ ᱠᱚ ᱥᱟᱵ ᱥᱚᱫᱚᱨᱟᱜ ᱠᱚᱣᱟ ᱟᱨᱠᱤ
ᱟᱪᱪᱷᱟ ᱟᱪᱷᱟ᱾
ᱛᱟᱭᱚᱢ ᱜᱮ ᱡᱟᱦᱟᱸ ᱟᱵᱚᱱᱟᱜ ᱟᱴᱷᱨᱚᱥᱚ ᱯᱚᱧᱪᱟᱱᱱᱚᱼᱼ ᱢᱮᱱ ᱫᱚᱵᱚᱱ ᱢᱮᱱᱟ ᱢᱮᱱᱠᱷᱟᱱ ᱚᱱᱟ ᱨᱮᱱᱟᱜ ᱢᱩᱪᱟᱹᱫ ᱠᱷᱚᱱ ᱜᱮ ᱟᱨᱟᱢᱵᱚᱣ ᱠᱟᱱᱟ ᱟᱫᱚ ᱚᱱᱟ ᱫᱚᱼᱼ ᱞᱟᱹᱲᱦᱟᱹᱭ ᱫᱚ ᱵᱟᱨ ᱥᱮᱨᱢᱟ ᱫᱷᱚᱨᱮ ᱜᱮᱼᱼ ᱯᱨᱟᱭ ᱦᱩᱭ ᱞᱮᱱ ᱛᱟᱵᱚᱱᱟ, ᱟᱫᱚ ᱡᱮ ᱦᱮᱛᱩ ᱯᱩᱭᱞᱟᱹ ᱞᱟᱹᱲᱦᱟᱹᱭ ᱞᱮᱼᱼ ᱠᱟ ᱫᱚ ᱟᱴᱷᱨᱚᱥᱚ ᱯᱚᱧᱪᱟᱱ ᱠᱷᱚᱱ ᱜᱮ ᱟᱨᱟᱢᱵᱚ ᱞᱮᱱᱟ, ᱛᱟᱦᱚᱞᱮ ᱟᱵᱚᱼᱼ ᱤᱱᱟᱹ ᱜᱮ ᱤᱱᱟᱹ ᱜᱮᱵᱚᱱ ᱥᱟᱵ ᱠᱮᱜ-ᱟ ᱟᱨᱠᱤ᱾
ᱦᱩᱸᱼᱼ ᱦᱳᱭ ᱟᱫᱚᱼᱼ ᱱᱚᱶᱟᱼᱼ ᱛᱤᱨᱤᱥ ᱡᱩᱱ ᱟᱴᱷᱟᱨᱚᱥᱚ ᱯᱟᱪᱯᱚᱱ ᱥᱟᱞ ᱨᱮᱜᱤᱼᱼ ᱱᱚᱣᱟ ᱛᱤᱥ ᱛᱟᱹᱨᱤᱠᱷ ᱦᱤᱞᱳᱜ ᱜᱤ ᱛᱤᱥ ᱡᱩᱱ ᱦᱤᱞᱳᱜ ᱜᱤᱼᱼ ᱥᱟᱱᱛᱟᱲ ᱦᱩᱞ ᱠᱤᱱᱼᱼ ᱡᱮᱨᱮᱫ ᱞᱮᱜ-ᱟ ᱵᱚᱞᱮ ᱤᱝᱨᱮᱡᱽ ᱠᱚ ᱵᱤᱨᱩᱫᱽ ᱛᱮ ᱟᱨᱼᱼ
ᱦᱮᱸ᱾
ᱚᱸᱰᱮ ᱵᱷᱚᱜᱽᱱᱟᱰᱤᱼᱼ ᱟᱛᱳ ᱨᱮ ᱠᱚ ᱡᱟᱣᱨᱟ ᱞᱮᱱᱟ ᱟᱫᱚᱼᱼ ᱪᱮᱜ ᱠᱩᱠᱤᱱ ᱞᱟᱹᱭᱟᱜ ᱠᱚ ᱛᱷᱮᱱᱟ ᱟᱨᱼᱼ ᱪᱮᱫ ᱠᱩᱠᱤᱱ ᱵᱤᱪᱟᱹᱨ ᱞᱮᱫ ᱛᱚ ᱩᱱᱟᱹᱜ ᱥᱟᱸᱜᱮ ᱦᱚᱲ ᱜᱚᱲᱚ ᱠᱚᱼᱼ ᱮᱢ ᱮᱱᱟ᱾ ᱱᱚᱣᱟ ᱦᱚᱸ ᱠᱟᱹᱴᱤᱡ ᱛᱤᱢ ᱞᱟᱹᱭ ᱞᱮᱠᱷᱟᱱ ᱟᱹᱰᱤ ᱵᱷᱟᱹᱜᱤ ᱠᱚᱜ-ᱟ᱾